ᱦᱮᱞᱳ ᱾
ᱦᱚᱸ ᱜᱚᱝᱠᱮ ᱟᱸᱡᱚᱢᱚᱜ ᱠᱟᱱᱟ ᱾
ᱜᱚᱝᱠᱮ ᱛᱟᱦᱚᱞᱮ ᱡᱟᱹᱯᱩᱫ ᱠᱚ ᱪᱮᱫ ᱞᱮᱠᱟ ᱟᱯᱮ ᱥᱮᱱ ᱟᱯᱮ ᱫᱤᱥᱚᱢ ᱠᱚᱥᱮᱱ ᱡᱟᱹᱯᱩᱫ ᱦᱚᱭ ᱦᱤᱸᱥᱤᱫ ᱟᱨ ᱡᱟᱹᱯᱩᱫ ᱠᱚ?
ᱟᱞᱮ ᱫᱤᱥᱚᱢ ᱥᱮᱫ ᱦᱚᱭ ᱡᱟᱹᱯᱩᱫ ᱠᱚᱫᱚ ᱱᱚᱸᱰᱮ ᱵᱷᱟᱜᱤ ᱦᱩᱭᱩᱜ ᱠᱟᱱᱟ ᱾ ᱫᱟᱜ ᱵᱟᱲᱟᱭᱮᱫ-ᱟ ᱛᱚ ᱨᱚᱦᱚᱭ ᱠᱚ ᱟᱨᱟᱢᱵᱷᱚ ᱦᱩᱭ ᱵᱟᱲᱟ ᱦᱩᱭ ᱠᱟᱱᱟ ᱱᱟᱜ᱾
ᱟᱞᱮ ᱥᱮᱫ ᱢᱟ ᱜᱚᱝᱠᱮ ᱦᱟᱸᱜ ᱦᱚᱞᱟ ᱢᱟᱫᱷᱮᱨ ᱠᱚᱢᱟ ᱵᱟᱭ ᱫᱟᱜ ᱟᱠᱟᱫᱟ ᱦᱟᱸᱜ ᱫᱚᱢᱮ ᱥᱤᱛᱩᱝ ᱮᱫᱟᱭ ᱫᱚ ᱾ ᱪᱟᱥ ᱵᱟᱥ ᱦᱚᱸ ᱚᱱᱟ ᱠᱷᱟᱹᱛᱤᱨ ᱛᱮ ᱦᱟᱸᱜ ᱵᱟᱞᱮ ᱢᱟᱲᱟᱝ ᱫᱟᱲᱮᱜ ᱠᱟᱱᱟ᱾
ᱟᱫᱚ ᱦᱟᱸᱜ ᱪᱟᱥ ᱵᱟᱥ ᱠᱚᱫᱚ ᱟᱵᱚᱣᱟᱜ ᱫᱟᱜ ᱪᱮᱛᱟᱱ ᱨᱮᱜᱮ ᱛᱚ ᱱᱤᱨᱵᱷᱚᱨ, ᱟᱨ ᱡᱩᱫᱤ ᱵᱟᱭ ᱫᱟᱜ ᱡᱟᱹᱲᱤᱭᱟ᱾ ᱛᱟᱦᱞᱮ ᱦᱟᱸᱜ ᱪᱤᱠᱟᱹᱛᱮ ᱜᱟᱱᱚᱜ-ᱟ ᱦᱮᱸ ᱵᱟᱝ
ᱟᱵᱚᱣᱟᱜ ᱫᱚ ᱦᱩᱲᱩ ᱜᱤᱛᱟ ᱵᱚᱱ ᱛᱚ ᱵᱚᱪᱷᱚᱨ ᱫᱤᱱ ᱱᱟᱜ ᱟᱨᱡᱟᱣ ᱫᱚ᱾
ᱦᱳᱭ ᱦᱳᱭ
ᱚᱱᱟ ᱵᱟᱝᱠᱷᱟᱱ ᱫᱚ ᱪᱮᱫ ᱵᱚᱱ ᱡᱚᱢᱟ ᱱᱟᱦᱟᱜ?
ᱮᱠᱫᱚᱢ ᱮᱠᱫᱚᱢ
ᱚᱱᱟ ᱜᱮ ᱱᱮᱥ ᱫᱚ ᱦᱚᱭ ᱦᱤᱸᱥᱤᱫ ᱠᱚᱦᱚᱸ ᱚᱠᱟ ᱞᱮᱠᱟ ᱠᱟᱱ ᱪᱚᱝ ᱫᱟᱜ ᱜᱮ ᱵᱟᱭ ᱫᱟᱜ ᱮ-ᱟ ᱫᱟᱜ ᱮ ᱨᱮᱦᱚᱸᱭ ᱦᱮᱸ ᱫᱟᱜ ᱫᱚᱭ ᱫᱟᱜᱟᱜᱷ ᱦᱟᱜ ᱠᱷᱟᱱ ᱯᱚᱨᱮ ᱧᱚᱜ ᱛᱮᱫᱚ ᱛᱤᱥᱮ ᱫᱟᱜᱟᱭ ᱟᱨ ᱚᱦᱚᱢ ᱠᱮᱭᱟ ᱚᱱᱟ ᱫᱚ ᱟᱞᱮ ᱥᱮ ᱫᱚ ᱱᱟᱦᱟᱜ ᱡᱟ ᱮᱠᱴᱩ ᱫᱟᱜ ᱟᱠᱟᱱᱟ ᱥᱮ ᱫᱟᱜ ᱠᱚ ᱛᱚᱸᱵᱟᱣ ᱠᱟᱱᱟ ᱠᱷᱮᱛ ᱠᱚᱠᱚ ᱞᱚᱥᱚᱫ ᱟᱠᱟᱫᱟ ᱚᱱᱟ ᱠᱚᱨᱮ ᱫᱚ ᱱᱟᱜ ᱨᱚᱦᱚᱭ ᱠᱚ ᱟᱨᱟᱢᱵᱷᱚ ᱟᱠᱟᱫᱟ, ᱟᱨ ᱠᱤᱪᱷᱩ ᱠᱤᱪᱷᱩ ᱦᱚᱲᱟᱜ ᱫᱚ ᱛᱚᱞᱟ ᱠᱚ ᱟᱣᱨᱤ ᱛᱟᱠᱚᱣᱟ ᱩᱝᱠᱩ ᱫᱚ ᱟᱹᱣᱨᱤ ᱠᱚ ᱨᱚᱦᱚᱭᱟ ᱱᱟᱜ᱾
ᱮᱠᱫᱚᱢ ᱮᱠᱫᱚᱢ ᱛᱚᱞᱟ ᱠᱚᱦᱚᱸ ᱪᱮᱫ ᱠᱚ ᱞᱟᱹᱭᱟ ᱨᱚᱦᱚᱭ ᱞᱟᱹᱠᱛᱤ ᱠᱟᱱᱟ ᱪᱮᱫᱟᱜ ᱥᱮ ᱢᱟᱱᱮ ᱟᱵᱚ ᱛᱚ ᱚᱱᱟ ᱛᱚ ᱵᱚᱪᱷᱚᱛᱤ ᱨᱮᱱᱟᱜ ᱨᱚᱦᱚᱭ ᱠᱟᱛᱮᱫ ᱢᱤᱫ ᱫᱷᱟᱣ ᱵᱚᱱ ᱡᱚᱢᱟ᱾ ᱟᱫᱚ ᱚᱱᱟ ᱡᱩᱫᱤ ᱵᱚᱪᱷᱚᱨ ᱫᱤᱱ ᱡᱩᱫᱤ ᱵᱟᱵᱚᱱ ᱨᱚᱦᱚᱭᱟ ᱦᱮᱸ ᱵᱟᱝ ᱪᱤᱠᱟᱹ ᱵᱚᱱ ᱡᱚᱢ ᱦᱟᱹᱴᱤᱧᱟ? ᱟᱨ ᱟᱞᱮ ᱫᱚ ᱦᱟᱜ ᱜᱚᱝᱠᱮ ᱱᱚᱝ ᱠᱟ ᱡᱚᱢ ᱦᱚᱸᱞᱮ ᱡᱚᱢ ᱜᱮᱭᱟ ᱟᱨ ᱠᱤᱪᱷᱩ ᱜᱟᱱ ᱦᱩᱲᱩ ᱫᱚ ᱞᱮ ᱟ- ᱠᱷᱨᱤᱧ ᱜᱮᱭᱟ ᱟᱯᱮ ᱥᱮᱫ ᱟᱠᱷᱨᱤᱧ ᱜᱮᱭᱟ ᱥᱮ ᱵᱟᱝ ᱛᱟᱦᱞᱮ?
ᱦᱩᱸ ᱦᱩᱸ ᱚᱱᱟ ᱟᱠᱷᱨᱤᱧ ᱦᱚᱸ ᱢᱟᱱᱮ ᱴᱟᱠᱟ ᱯᱩᱭᱥᱟᱹ ᱞᱟᱹᱠᱛᱤᱜ ᱠᱟᱱ ᱜᱮᱭᱟ ᱟᱨ ᱦᱚᱸ ᱩᱱᱟᱹᱜ ᱜᱟᱱ ᱦᱩᱲᱩ᱾ ᱪᱟᱞᱤ ᱛᱚᱱᱟᱜ ᱵᱚᱪᱷᱚᱨ ᱫᱤᱱ ᱨᱮᱦᱚ ᱚᱦᱚᱢ ᱪᱟᱵᱟ ᱠᱮᱭᱟ᱾ ᱦᱮᱸ ᱵᱟᱝ
ᱦᱳᱭ ᱦᱳᱭ
ᱛᱟᱦᱞᱮ ᱟᱯᱮ ᱥᱮᱫ ᱟᱯᱮ ᱦᱚᱲ ᱠᱚ ᱵᱷᱟᱜᱤᱭᱮᱜᱼᱟ ᱵᱟᱝ?
ᱪᱮᱫ
ᱟᱯᱮ ᱥᱮᱫ ᱨᱚᱦᱚᱭ ᱠᱚᱫᱚ ᱟᱹᱣᱨᱤᱭᱟ-ᱟ ᱱᱟᱜ ᱵᱟᱝ?
ᱵᱟᱝ ᱜᱮ ᱨᱚᱦᱚᱭ ᱠᱚᱫᱚ ᱦᱟᱸᱜ ᱟᱹᱣᱨᱤ ᱛᱟᱞᱮᱭᱟ ᱟᱯᱮ ᱥᱮᱱ ᱜᱮ ᱨᱚᱦᱚᱭ ᱠᱚ ᱪᱮᱫ ᱞᱮᱠᱟ?
ᱟᱞᱮ ᱥᱮᱫ ᱦᱚᱸ ᱨᱚᱦᱚᱭ ᱠᱚᱫᱚ ᱚᱱᱮ ᱛᱚ ᱡᱟ ᱮᱠᱴᱩ ᱡᱟᱠᱴᱩ ᱦᱩᱭ ᱠᱟᱱᱟ ᱡᱚᱛ ᱴᱩᱠᱩ ᱫᱟᱜ ᱠᱟᱱᱟ ᱛᱚᱛᱚ ᱴᱩᱠᱩᱜᱮ ᱨᱚᱦᱚᱭ ᱵᱟᱲᱟᱭ ᱦᱩᱭᱩᱜ ᱠᱟᱱᱟ ᱦᱟᱜ ᱠᱷᱟᱱ,
ᱟᱪᱪᱷᱟ ᱟᱪᱪᱷᱟ ᱟᱞᱮᱥᱱ ᱫᱚ ᱦᱟᱜ ᱱᱚᱝᱠᱟ ᱦᱟᱸᱜ ᱢᱟᱱᱮ ᱛᱚᱞᱟ ᱠᱚᱫᱚ ᱡᱚᱛᱚ ᱜᱮ ᱦᱩᱭ ᱥᱟᱹᱛ ᱟᱠᱟᱱᱟ ᱟᱫᱚ ᱦᱟᱸᱜ ᱱᱚᱝᱠᱟ ᱫᱟᱜ ᱡᱟᱹᱲᱤ ᱵᱟᱝ ᱠᱷᱟᱱ ᱠᱷᱟᱹᱛᱤᱨ ᱜᱮᱛᱚ ᱦᱟᱸᱜ ᱞᱟᱦᱟ ᱥᱮᱫ ᱫᱚ ᱵᱟᱞᱮ ᱢᱟᱲᱟᱝ ᱥᱮᱱ ᱵᱟᱞᱮ ᱪᱟᱞᱟᱣ ᱫᱟᱲᱮᱜ ᱠᱟᱱᱟ᱾
ᱟᱪᱪᱷᱟ ᱟᱪᱪᱷᱟ
ᱟᱨ ᱱᱤᱛᱚᱜ ᱛᱚ ᱢᱟᱱᱮ ᱫᱟᱜ ᱡᱟᱹᱲᱤ ᱵᱟᱝ ᱠᱷᱟᱱ ᱫᱚ ᱦᱟᱜ ᱪᱮᱫ ᱦᱚᱸ ᱵᱟᱝ ᱜᱟᱱᱚᱜ-ᱟ᱾ ᱨᱚᱦᱚᱭ ᱠᱚᱫᱚ ᱦᱟᱸᱜ ᱫᱟᱜ ᱡᱟᱹᱲᱤ ᱠᱷᱟᱹᱛᱤᱨ ᱜᱮ ᱟᱴᱚᱠ ᱢᱮᱱᱟ ᱟᱠᱟᱫᱟ ᱟᱞᱮ ᱥᱮᱱ ᱫᱚ, ᱟᱯᱮ ᱥᱮᱱ ᱫᱚ ᱡᱟᱭ ᱦᱳᱠ ᱢᱤᱜ ᱵᱟᱨ ᱫᱚ ᱢᱤᱜ ᱥᱤᱧᱮ ᱫᱟᱜ ᱠᱮᱫᱟ ᱚᱱᱟ ᱛᱮᱯᱮ ᱨᱚᱦᱚᱭ ᱫᱟᱲᱮᱭᱟᱜ ᱠᱟᱱᱟ ᱢᱮᱱᱠᱷᱟᱱ ᱟᱞᱮ ᱥᱮᱱ ᱫᱚ ᱦᱟᱸᱜ ᱵᱟᱝᱞᱮ ᱨᱚᱦᱚᱭ ᱫᱟᱲᱮᱭᱟᱜ ᱠᱟᱱᱟ ᱮ ᱠᱟᱨᱚᱱ ᱛᱮ ᱫᱟᱜ ᱡᱟᱲᱤ ᱦᱚᱸ ᱵᱟᱭ ᱦᱩᱭᱩᱜ ᱠᱟᱱᱟ ᱾
ᱚ ᱦᱩᱸ ᱛᱟᱦᱞᱮ ᱟᱯᱮ ᱥᱮᱫ ᱫᱚ ᱨᱚᱦᱚᱭ ᱵᱟᱲᱟ ᱠᱚᱫᱚ ᱱᱟᱜ ᱠᱷᱟᱱ ᱟᱣᱨᱤ
ᱦᱮᱸ ᱫᱟᱠᱟ ᱠᱚᱫᱚ ᱡᱚᱢ ᱵᱟᱲᱟ ᱫᱚ ᱦᱩᱭ ᱠᱟᱱᱟ ᱾
ᱦᱮᱸ ᱦᱮᱸ ᱫᱟᱠᱟ ᱠᱚᱫᱚ ᱡᱚᱢ ᱵᱟᱲᱟ ᱱᱟ ᱦᱩᱭ
ᱟᱪᱪᱷᱟ ᱛᱟᱦᱞᱮ ᱦᱟᱸᱜ ᱪᱮᱫ ᱠᱚ ᱩᱛᱩ ᱵᱟᱲᱟ ᱦᱩᱭ ᱞᱮᱱ ᱛᱷᱮᱱᱟ ᱛᱮᱦᱮᱧ ᱫᱚ?
ᱛᱤᱱ ᱫᱚ ᱟᱞᱩ ᱠᱚ ᱩᱛᱩ ᱵᱟᱲᱟ ᱦᱩᱭ ᱞᱮᱱ ᱛᱷᱮᱱᱟ ᱚᱝᱠᱟ ᱟᱞᱩ ᱵᱚᱨᱵᱩᱴᱤ ᱠᱚ ᱩᱛᱩ ᱵᱟᱲᱟ ᱦᱩᱭ ᱞᱮᱱᱟ ᱾ ᱦᱟᱴ ᱥᱮᱫ ᱪᱟᱞᱟᱣ ᱦᱩᱭ ᱞᱮᱱ ᱛᱟᱦᱮᱱᱟ ᱦᱟᱴ ᱥᱚᱭᱫᱟ ᱵᱟᱲᱟ ᱦᱩᱭ ᱦᱩᱭ ᱠᱟᱱᱟ ᱱᱟᱜ ᱾
ᱟᱪᱪᱷᱟ ᱪᱷᱟ ᱢᱟᱱᱮ ᱟᱵᱚ ᱛᱚ ᱪᱮᱫ ᱠᱚ ᱥᱚᱭᱫᱟ ᱠᱚ ᱞᱟᱹᱠᱛᱤ ᱛᱟᱵᱚᱱ ᱜᱮᱭᱟ ᱵᱟᱠᱷᱟᱱ ᱫᱚ ᱪᱮᱫ ᱵᱚᱱ ᱡᱚᱢᱟ ᱦᱮᱸ ᱵᱟᱝ ᱾
ᱦᱚᱭ ᱪᱟᱥ ᱠᱚᱦᱚᱸ ᱱᱮᱥ ᱫᱚ ᱵᱟᱠᱷᱟᱱ ᱵᱟᱝ ᱦᱩᱭ ᱟᱠᱟᱱᱟ᱾
ᱦᱚᱭ ᱦᱚᱭ ᱱᱤᱡᱮᱨᱟᱜ ᱛᱟᱦᱮᱸᱱ ᱠᱷᱟᱱ ᱫᱚᱭ ᱪᱟᱥᱵᱟᱥ ᱛᱟᱦᱮᱸᱱ ᱞᱮᱠᱷᱟᱱ ᱫᱚ ᱚᱱᱟ ᱠᱚᱜᱮᱢ ᱟᱹᱜᱩ ᱠᱮᱫᱟᱢ ᱩᱛᱩ ᱠᱮᱫᱟᱢ ᱟᱨ ᱵᱟᱝᱠᱷᱟᱱ ᱫᱚ ᱢᱟᱱᱮ ᱠᱤᱨᱤᱧ ᱠᱟᱛᱮᱫ ᱟᱹᱜᱩᱭ ᱦᱩᱭᱩᱜᱼᱟᱛᱮᱫ᱾
ᱦᱩᱸ ᱦᱩᱸ ᱦᱩᱸ, ᱪᱟᱥ ᱠᱚᱨᱮ ᱛᱟᱦᱮᱸ ᱞᱮᱱᱠᱷᱟᱱ ᱡᱟᱜᱮ ᱪᱟᱥ ᱛᱟᱦᱮᱸ ᱞᱮᱱᱠᱷᱟᱱ ᱡᱟᱦᱟᱸ ᱠᱷᱚᱨᱪᱟ ᱠᱚ ᱠᱚᱢ ᱠᱚᱜᱼᱟ ᱟᱨᱠᱤ ᱾ ᱱᱮᱥ ᱫᱚ ᱪᱟᱥ ᱫᱟᱜ ᱜᱮ ᱵᱟᱹᱱᱩᱜᱼᱟ ᱛᱚ ᱪᱟᱥ ᱠᱚᱦᱚᱸ ᱵᱟᱝ ᱦᱩᱭ ᱟᱠᱟᱱᱟ ᱚᱱᱠᱟ᱾
ᱦᱩᱸ
ᱦᱩᱸ
ᱟᱫᱚ ᱟᱞᱮ ᱦᱚᱸ ᱱᱚᱸᱰᱮ ᱦᱟᱸᱜ ᱢᱟᱱᱮ ᱪᱮᱫ ᱠᱚ ᱞᱟᱹᱭᱟ ᱟᱞᱮ ᱫᱚ ᱱᱚᱝᱠᱟ ᱢᱮᱥ ᱠᱚᱨᱮ ᱞᱮ ᱛᱟᱦᱮᱸᱱ ᱜᱮᱭᱟ ᱛᱚ ᱟᱫᱚ,
ᱱᱚᱰᱮ ᱠᱚ ᱠᱷᱟᱹᱛᱤᱨ ᱜᱮ ᱚᱞ ᱯᱟᱲᱦᱟᱜ ᱦᱩᱭᱩᱜ ᱠᱟᱱ ᱛᱟᱞᱮᱭᱟ ᱟᱨ ᱚᱲᱟᱜ ᱠᱚᱫᱚ ᱦᱟᱸᱜ ᱵᱟᱝ ᱪᱟᱞᱟᱣ ᱵᱟᱲᱟ ᱦᱩᱭ ᱟᱠᱟᱱᱟ ᱾ ᱪᱟᱞᱟᱜ ᱦᱩᱭᱩᱜᱼᱟ ᱥᱚᱢᱚᱭ ᱧᱟᱢ ᱞᱮᱱᱠᱷᱟᱱ ᱦᱟᱸᱜ ᱟᱫᱚ ᱡᱩᱫᱤ ᱦᱟᱸᱜ ᱱᱤᱛ ᱦᱚᱸ ᱠᱚᱞᱮᱡᱽ ᱠᱚ ᱴᱤᱭᱩᱥᱚᱱ ᱠᱚ ᱢᱮᱱᱟᱜ ᱛᱟᱞᱮᱭᱟ ᱦᱟᱛᱟᱣ ᱠᱟᱫᱟᱞᱮ ᱟᱫᱚ ᱴᱤᱭᱩᱥᱚᱱ ᱠᱚ ᱦᱩᱭ ᱵᱟᱲᱟᱜ ᱠᱟᱱ ᱜᱮᱭᱟ, ᱟᱫᱚ ᱢᱟᱡᱷᱮ ᱥᱟᱡᱷᱮ ᱠᱚᱞᱮᱡᱽ ᱠᱚᱦᱚ ᱦᱩᱭᱩᱜ ᱠᱟᱱ ᱜᱮᱭᱟ ᱟᱫᱚ ᱠᱚᱞᱮᱡᱽ ᱦᱚᱸᱞᱮ ᱪᱟᱞᱟᱜ ᱠᱟᱱ ᱜᱮᱭᱟ ᱾
ᱟᱪᱪᱷᱟ ᱟᱪᱪᱷᱟ, ᱦᱮᱸ ᱚᱱᱟ ᱦᱚᱸ ᱫᱚᱨᱠᱟᱨ ᱠᱟᱱ ᱜᱮᱭᱟ ᱱᱟᱦᱟᱜ ᱾
ᱦᱚᱭ ᱟᱨ ᱦᱟᱸᱜ ᱟᱞᱮᱭᱟᱜ ᱫᱚ ᱢᱟᱱᱮ ᱜᱮᱥ ᱪᱟᱵᱟ ᱟᱠᱟᱱ ᱛᱟᱞᱮᱭᱟ ᱪᱟᱵᱟ ᱞᱮᱱ ᱛᱟᱞᱮᱭᱟ ᱟᱫᱚ ᱛᱮᱦᱮᱧ ᱫᱚᱦᱟ ᱞᱮ ᱟᱹᱜᱩ ᱠᱟᱫᱟ ᱦᱟᱸᱜ ᱾ ᱟᱫᱚ ᱚᱱᱟᱜᱮ ᱫᱟᱠᱟ ᱦᱟᱸᱜ ᱪᱚᱸᱫᱟ ᱠᱚᱫᱚ ᱵᱟᱝ ᱦᱩᱭ ᱠᱟᱱᱟ ᱛᱮᱦᱮᱧ ᱫᱚ ᱢᱟᱱᱮ ᱠᱷᱮᱞ ᱠᱚ ᱪᱟᱞᱟᱣ ᱦᱩᱭ ᱞᱮᱱᱟ ᱛᱟᱨᱟᱥᱤᱧ ᱵᱮᱲᱟ ᱟᱫᱚ ᱞᱟᱸᱜᱟ ᱧᱚᱜ ᱦᱩᱭ ᱟᱠᱟᱱᱟ ᱟᱫᱚ ᱞᱟᱹᱭᱟ ᱦᱟᱯᱮ ᱠᱟᱹᱴᱤᱡ ᱡᱤᱨᱟᱹᱣ ᱵᱟᱲᱟ ᱦᱩᱭ ᱞᱮᱱ ᱜᱮ ᱮᱠᱮ ᱛᱚ ᱟᱞᱮ ᱵᱟᱨᱚᱴᱟ ᱮᱠ ᱮᱠ ᱵᱟᱡᱮ ᱥᱮᱫ ᱞᱮ ᱡᱟᱹᱯᱤᱫ ᱵᱟᱲᱟᱭ ᱜᱮᱭᱟ, ᱫᱚ ᱦᱟᱯᱮ ᱟᱨ ᱠᱟᱹᱴᱤᱡ ᱯᱚᱨᱮ ᱵᱚᱱ ᱪᱚᱸᱫᱟᱭ ᱜᱮᱭᱟ ᱾ ᱟᱨ ᱢᱟᱱᱮ ᱚᱱᱠᱟ ᱟᱹᱭᱩᱵ ᱵᱮᱨᱟ ᱟᱹᱭᱩᱵ ᱟᱹᱭᱩᱵ ᱛᱚᱨᱟ ᱨᱮ ᱦᱮᱸ ᱡᱚᱢ ᱦᱩᱭ ᱠᱟᱱᱟ ᱡᱮ, ᱚᱝᱠᱟ ᱵᱤᱨᱭᱟᱱᱤ ᱦᱟᱸᱜ ᱡᱚᱢ ᱦᱩᱭ ᱞᱮᱱᱟ ᱟᱫᱚ ᱚᱱᱟ ᱠᱷᱟᱹᱛᱤᱨ ᱜᱮ ᱦᱟᱸᱜ ᱢᱟᱱᱮ ᱱᱚᱰᱮ ᱛᱚ ᱨᱮᱸᱜᱮᱡ ᱵᱟᱝ ᱵᱩᱡᱩᱜ ᱠᱟᱱᱟ ᱟᱫᱚ ᱦᱟᱸ ᱞᱟᱹᱭ ᱫᱟᱞᱮ ᱡᱩᱫᱤ ᱜᱮ ᱵᱟᱭᱪᱟᱱᱥ ᱨᱮᱸᱜᱮᱡ ᱵᱟᱲᱟᱣᱟ ᱧᱤᱫᱟᱹ ᱵᱮᱲᱟ ᱾
ᱦᱩᱸ ᱦᱩᱸ ᱟᱪᱪᱷᱟ ᱪᱷᱟ,
ᱢᱟᱱᱮ ᱦᱟᱜ ᱟᱵᱚ ᱛᱚ ᱢᱮᱱᱮ ᱪᱮᱫ ᱠᱚ ᱞᱟᱹᱭᱟ ᱚᱱᱮ ᱪᱟᱨᱴᱟ ᱯᱟᱸᱪᱴᱟ ᱥᱮᱱ ᱵᱚᱱ ᱡᱚᱢᱟ ᱢᱤᱫ ᱫᱷᱟᱣ ᱡᱩᱫᱤ ᱛᱟᱦᱚᱞᱮ ᱧᱤᱫᱟᱹ ᱵᱮᱲᱟ ᱡᱩᱫᱤ ᱨᱮᱸᱜᱮᱡ ᱵᱚᱱᱟ ᱚᱠᱟ ᱨᱮᱵᱚᱱ ᱧᱟᱢᱟ, ᱟᱫᱚ ᱤᱥᱤᱱ ᱨᱮᱰᱤ ᱠᱟᱛᱮᱫ ᱛᱟᱦᱮᱸ ᱞᱮᱱᱠᱷᱟᱱ ᱫᱚ, ᱡᱚᱠᱷᱚᱱ ᱨᱮᱸᱜᱮᱡ ᱠᱮᱫ ᱢᱮᱭᱟ ᱛᱚᱠᱷᱚᱱᱮᱢ ᱡᱚᱢ ᱜᱚᱫ ᱠᱮᱫᱟ ᱦᱮᱸ ᱵᱟᱝ᱾
ᱦᱮᱸ ᱦᱮᱸ
ᱡᱩᱫᱤ ᱵᱟᱭ ᱤᱥᱤᱱ ᱵᱟᱭ ᱛᱟᱦᱮᱸᱱᱟ ᱛᱟᱦᱚᱞᱮ ᱪᱤᱠᱟᱹᱛᱮ ᱚᱸᱰᱮᱢ ᱡᱚᱢ ᱫᱟᱲᱮᱭᱟᱜᱼᱟ ᱾
ᱦᱩᱸ, ᱤᱥᱤᱱ ᱠᱟᱜ ᱠᱷᱟᱱ ᱫᱚ ᱡᱟᱦᱟᱸ ᱛᱤᱨᱮᱜᱮ ᱡᱚᱢ ᱜᱟᱱᱚᱜᱼᱟ ᱦᱟᱸᱜ᱾
ᱦᱩᱸ
ᱦᱩᱸ ᱛᱚ ᱜᱚᱢᱠᱮ ᱟᱢᱫᱚ ᱵᱚᱞ ᱮᱢ ᱠᱷᱮᱞ ᱜᱮᱭᱟ ᱦᱮᱸ ᱵᱟᱝ?
ᱦᱚᱭ, ᱵᱚᱞ ᱠᱚ ᱠᱷᱮᱞ ᱵᱟᱲᱟᱭ ᱦᱩᱭᱩᱜ ᱜᱮᱭᱟ ᱟᱫᱚ ᱦᱟᱸᱜ ᱱᱚᱜᱼᱚᱭ ᱦᱟᱜ ᱱᱚᱰᱮ ᱞᱤᱜᱽ ᱦᱚᱭ ᱟᱨ ᱜᱚᱝᱠᱮ ᱢᱟᱱᱮ ᱠᱷᱮᱞ ᱟᱢ ᱠᱷᱮᱞ ᱵᱟᱲᱟᱭ ᱜᱮᱭᱟᱢ ᱥᱮ ᱵᱟᱝᱜᱮ?
ᱦᱮᱸ ᱦᱮᱸ ᱤᱧ ᱠᱷᱮᱞ ᱜᱤᱭᱟᱹᱧ᱾
ᱜᱚᱢᱠᱮ ᱛᱟᱦᱞᱮ ᱧᱮᱞ ᱢᱮ ᱦᱮᱸᱥᱮ ᱵᱚᱞ ᱠᱚ ᱠᱷᱮᱞᱟ ᱢᱟᱱᱮ ᱴᱷᱤᱠ ᱜᱮ ᱰᱤᱯᱷᱮᱱᱥ ᱟᱨ ᱡᱟᱦᱟᱸᱭ ᱜᱮ ᱦᱩᱭ ᱮᱱ, ᱢᱟᱱᱮ ᱯᱷᱩᱴᱵᱚᱞ ᱠᱷᱮᱞ ᱨᱮ ᱱᱚᱝᱠᱟ ᱧᱮᱞ ᱵᱟᱲᱟ ᱦᱩᱭ ᱟᱠᱟᱱᱟ, ᱡᱮ ᱯᱷᱩᱴᱵᱚᱞ ᱨᱮᱱᱟᱜ ᱠᱷᱮᱞ ᱨᱮ ᱡᱟᱦᱟᱸᱭ ᱯᱞᱤᱭᱟᱨ ᱜᱮᱭ ᱵᱟᱡᱟᱜ ᱟᱭ ᱥᱮ ᱡᱟᱦᱟᱸ ᱪᱤᱠᱟᱹᱜ ᱟᱭ ᱩᱱᱤᱭᱟᱜ ᱫᱚ ᱦᱩᱭᱩᱜ ᱠᱟᱱᱟ ᱫᱟᱜ ᱜᱮ ᱨᱟᱱ ᱫᱚ ᱦᱮᱸ ᱵᱟᱝ?
ᱦᱮᱸ ᱦᱮᱸ ᱫᱟᱜ ᱜᱮ ᱨᱟᱱ᱾
ᱮᱠᱫᱚᱢ ᱡᱟᱦᱟᱸ ᱜᱮ ᱨᱮᱜᱮᱢ ᱪᱟᱞᱟᱜ ᱠᱷᱮᱞ ᱡᱟᱦᱟᱸ ᱛᱤᱱᱟᱹᱜ ᱥᱟᱜ ᱢᱟᱱᱮ ᱪᱮᱫ ᱠᱚ ᱞᱟᱹᱭᱟ, ᱵᱤᱥᱥᱚᱠᱟᱯᱮᱢ ᱞᱟᱹᱭ ᱥᱮ ᱱᱚᱣᱟ ᱚᱣᱟᱞ ᱠᱟᱯᱮᱢ ᱞᱟᱹᱭ,
ᱦᱮᱸ
ᱡᱟᱦᱟᱸ ᱠᱷᱮᱞ ᱨᱮᱜᱮ ᱥᱮ ᱱᱚᱣᱟ ᱡᱮᱥᱮ ᱞᱤᱜᱽ ᱠᱚ ᱠᱷᱮᱞ ᱞᱮᱢ ᱞᱟᱹᱭ ᱥᱮ ᱱᱚᱣᱟ ᱠᱚ ᱟᱹᱛᱩ ᱠᱚᱨᱮᱱᱟᱜ ᱴᱩᱨᱱᱟᱢᱮᱱᱴ ᱠᱚᱢ ᱞᱟᱹᱭ ᱡᱟᱦᱱᱟᱜ ᱜᱮᱢ ᱞᱟᱹᱭ ᱡᱚᱛᱚ ᱡᱟᱭᱜᱟ ᱨᱮᱜᱮ ᱧᱮᱞ ᱵᱮᱱ ᱥᱮ ᱥᱮ ᱡᱟᱦᱟᱸᱭ ᱯᱤᱞᱮᱟᱨ ᱵᱟᱡᱟᱜᱼᱟ, ᱯᱩᱭᱭᱳ ᱫᱟᱜ ᱠᱚ ᱮᱢᱟᱭᱟ ᱠᱚ
ᱦᱮᱸ
ᱡᱟᱦᱟᱸ ᱨᱮᱜᱮ ᱠᱟᱹᱴᱤᱡ ᱵᱟᱡᱟᱣ ᱵᱟᱲᱟᱭ ᱟᱭ ᱚᱸᱰᱮ ᱠᱟᱹᱴᱤᱡ ᱫᱟᱜ ᱠᱚᱠᱚ ᱛᱤᱯᱤ ᱵᱟᱲᱟᱭ ᱛᱟᱭᱟ ᱥᱮ
ᱦᱩᱸ ᱦᱩᱸ ᱦᱩᱸ
ᱟᱨ ᱟᱹᱰᱤ ᱡᱟᱭᱜᱟ ᱨᱮᱜᱮ ᱡᱮ ᱱᱚᱝᱠᱟ ᱯᱞᱮᱭᱟᱨ ᱠᱚ ᱢᱟᱱᱮ ᱢᱮᱫᱦᱟ ᱨᱮ ᱫᱟᱜ ᱠᱚᱠᱚ ᱫᱩᱞ ᱵᱟᱲᱟ ᱡᱚᱝᱚᱜᱼᱟ ᱦᱮᱸ ᱥᱮ
ᱦᱩᱸ
ᱱᱚᱣᱟ ᱫᱚ ᱢᱟᱱᱮ ᱩᱱᱠᱩ ᱢᱟᱱᱮ ᱪᱮᱫ ᱠᱚ ᱞᱟᱹᱭᱟ ᱜᱷᱟᱢᱟᱜ ᱟᱠᱚ ᱛᱚ᱾ ᱚᱱᱟ ᱠᱷᱟᱹᱛᱤᱨ ᱛᱮ ᱢᱟᱱᱮ ᱢᱟᱱᱮ ᱩᱱᱟᱹᱜ ᱩᱫᱽᱜᱟᱹᱨ ᱜᱟᱜ ᱡᱚᱛᱚ ᱢᱟᱱᱮ ᱪᱮᱫ ᱠᱚ ᱞᱟᱹᱭᱟ ᱞᱚᱦᱚᱫ ᱪᱟᱵᱟ ᱠᱚᱜᱼᱟ ᱠᱚ᱾
ᱦᱩᱸ ᱛᱚ ᱟᱢ ᱛᱟᱦᱚᱞᱮ ᱯᱷᱩᱴᱵᱚᱞ ᱛᱟᱦᱞᱮ ᱠᱷᱮᱞᱮᱢ ᱠᱩᱥᱤᱭᱟᱜ ᱜᱮᱭᱟ?
ᱦᱚ ᱯᱷᱩᱴᱵᱚᱞ ᱠᱷᱮᱞ ᱞᱟᱦᱟ ᱫᱚ ᱦᱟᱸ ᱪᱮᱫ ᱠᱚ ᱞᱟᱹᱭᱟ ᱦᱳᱭ ᱞᱟᱦᱟ ᱫᱚ ᱵᱟᱝ ᱠᱷᱮᱞ ᱵᱟᱲᱟᱭ ᱦᱩᱭᱩᱜ ᱛᱟᱦᱮᱱᱟ᱾ ᱯᱷᱩᱴᱵᱚᱞ ᱠᱷᱮᱞ ᱤᱧ ᱫᱚ ᱢᱟᱱᱮ ᱪᱮᱫ ᱞᱟᱦᱟ ᱛᱮᱫᱚ ᱚᱯᱷᱥᱟᱭᱤ ᱠᱷᱮᱞ ᱫᱚ ᱦᱟᱸᱜ ᱵᱟᱝ ᱤᱧ ᱵᱟᱲᱟᱭ ᱛᱟᱦᱮᱸᱜᱼᱟ, ᱟᱞᱮᱥᱮᱫ ᱫᱚ ᱚᱯᱷᱥᱟᱭᱤᱰ ᱛᱚ ᱦᱚᱸ ᱵᱟᱠᱚ ᱠᱷᱮᱞᱟ ᱛᱚ᱾ ᱟᱫᱟ ᱱᱚᱛᱮ ᱠᱚᱞᱮᱡᱽ ᱴᱤᱢ ᱢᱮᱱᱟᱜ ᱟᱠᱟᱫᱟ᱾ ᱟᱫᱚ ᱱᱚᱛᱮ ᱫᱚᱦᱚ ᱟᱯᱥᱟᱭᱤᱴ ᱴᱤᱢ ᱜᱮ ᱠᱷᱮᱞ ᱛᱟᱦᱮᱱᱟ ᱟᱫᱚ ᱦᱟᱸᱜ ᱛᱚᱠᱷᱚᱱ ᱜᱮ ᱦᱟᱸᱜ ᱵᱳᱞ ᱵᱟᱭ ᱯᱟᱨᱚᱢ ᱟᱠᱟᱱᱟ ᱰᱤ ᱵᱚᱠᱥ ᱠᱷᱚᱱᱟᱜ ᱞᱟᱦᱟ ᱥᱮᱫ ᱛᱚᱠᱷᱚᱱ ᱫᱚ ᱟᱢ ᱫᱚ ᱦᱟᱸᱜ ᱞᱟᱦᱟᱟᱥᱮᱫ ᱫᱚ ᱵᱟᱢ ᱯᱟᱨᱚᱢ ᱫᱟᱲᱮᱭᱟᱜᱼᱟ᱾ ᱡᱩᱫᱤ ᱜᱮᱢ ᱯᱟᱨᱚᱢᱟ ᱟᱠᱟᱱᱟ ᱦᱳᱭ ᱡᱩᱫᱤ ᱜᱮᱢ ᱯᱟᱨᱚᱢ ᱟᱠᱟᱱᱟ, ᱡᱩᱫᱤ ᱯᱟᱨᱚᱢ ᱠᱟᱛᱮᱫ ᱦᱟᱱ ᱟᱢᱤᱡ ᱯᱞᱮᱭᱟᱨ ᱜᱮ ᱦᱟᱹᱱᱤᱴᱟᱜ ᱯᱞᱮᱭᱟᱨ ᱡᱩᱫᱤ ᱟᱢᱮ ᱵᱚᱞᱮ ᱮᱢ ᱠᱟᱫ ᱢᱮᱭᱟ ᱟᱢ ᱡᱩᱫᱤ ᱞᱟᱦᱟᱨᱮᱢ ᱵᱚᱞᱚ ᱟᱠᱟᱱᱟ ᱵᱳᱞ ᱠᱷᱚᱱ ᱞᱟᱦᱟᱨᱮ
ᱦᱩᱸ ᱦᱩᱸ
ᱛᱟᱦᱚᱞᱮ ᱡᱩᱫᱤᱢ ᱜᱳᱞ ᱟᱠᱟᱫᱟ ᱛᱟᱦᱚᱞᱮ ᱠᱷᱟᱱ ᱫᱚ ᱚᱱᱟ ᱫᱚ ᱵᱟᱠᱚ ᱢᱟᱱᱟᱣ ᱜᱮᱭᱟ᱾ ᱟᱨ ᱟᱞᱮ ᱥᱮᱱ ᱫᱚ ᱚᱱᱠᱟ ᱫᱚ ᱵᱟᱝ ᱛᱟᱦᱮᱸ ᱠᱟᱱᱟ ᱪᱮᱫ ᱠᱚ ᱞᱟᱹᱭᱟ ᱚᱯᱷᱥᱟᱭᱤᱰ ᱠᱷᱮᱞ ᱫᱚ ᱵᱟᱹᱪᱩᱜᱼᱟ ᱛᱚ, ᱚᱱᱟ ᱠᱷᱟᱹᱛᱤᱨ ᱜᱮ ᱮᱰᱵᱷᱟᱱᱥ ᱨᱮᱜᱮ ᱞᱟᱦᱟ ᱨᱮᱜᱮᱞᱤᱧ ᱪᱟᱞᱟᱜ ᱠᱚᱜᱼᱟ ᱦᱳᱭ᱾ ᱟᱨ ᱟᱹᱞᱤᱧ ᱫᱚ ᱮᱴᱟᱭᱜᱟᱨ ᱞᱤᱧ ᱠᱷᱮᱞ ᱜᱮᱭᱟ ᱛᱚ᱾ ᱚᱱᱟ ᱠᱷᱟᱹᱛᱤᱨ ᱨᱮᱜᱮ ᱢᱟᱱᱮ ᱫᱟᱹᱲ ᱫᱟᱹᱲ ᱦᱚᱸ ᱨᱟᱱᱤᱝ ᱨᱟᱱᱤᱝ ᱯᱞᱮᱭᱟᱨ ᱪᱷᱟᱲᱟ ᱦᱟᱸᱜ ᱮᱥᱴᱟᱭᱜᱟᱨ ᱨᱮᱫᱚ ᱠᱷᱮᱞ ᱫᱚ ᱵᱟᱠᱚ ᱫᱟᱲᱮᱜ ᱜᱮᱭᱟ᱾ ᱢᱟᱱᱮ ᱫᱚᱢᱮ ᱠᱷᱟᱴᱟᱞ ᱯᱨᱚᱪᱩᱨ ᱫᱟᱹᱲᱟᱜ ᱦᱩᱭᱩᱜᱼᱟ ᱚᱸᱰᱮ ᱫᱚ ᱥᱴᱟᱭᱠᱟᱨ ᱛᱟᱭᱚᱢ ᱥᱮ ᱛᱟᱭᱚᱢ ᱢᱟᱲᱟᱝ ᱠᱷᱮᱞ ᱦᱳᱭ ᱟᱯ ᱰᱟᱣᱩᱱ ᱠᱷᱮᱞ ᱦᱩᱭᱩᱜ ᱜᱮᱭᱟ᱾
ᱦᱩᱸ ᱦᱩᱸ
ᱟᱯ ᱰᱟᱣᱩᱱ ᱵᱟᱵᱮᱱ ᱠᱷᱮᱞ ᱞᱮᱠᱷᱟᱱ ᱥᱮ ᱵᱟᱭ ᱜᱟᱱᱚᱜᱼᱟ ᱚᱱᱟ ᱠᱚᱫᱚ᱾
ᱟᱪᱪᱷᱟ ᱛᱟᱦᱮ ᱟᱯᱮ ᱥᱮᱫ ᱚᱥᱟᱭᱤ ᱠᱷᱮᱞ ᱨᱮᱫᱚ ᱠᱷᱟᱱ ᱵᱟᱝ ᱦᱩᱭᱩᱜᱼᱟ᱾
ᱦᱳᱭ ᱦᱳᱭ ᱦᱳᱭ ᱯᱷᱩᱴᱵᱚᱞ ᱠᱷᱮᱞ ᱫᱚ ᱦᱟᱸᱜ ᱪᱮᱫ ᱠᱚ ᱞᱟᱹᱭᱟ ᱟᱹᱰᱤ ᱵᱷᱟᱜᱮ ᱜᱮ ᱵᱩᱡᱷᱟᱹᱜᱼᱟ, ᱢᱟᱱᱮ ᱦᱚᱲᱢᱚ ᱠᱚ ᱫᱤᱠ ᱫᱤᱭᱮ ᱦᱚᱸ ᱟᱹᱰᱤ ᱵᱷᱟᱹᱜᱮ ᱱᱟᱯᱟᱭ ᱥᱮ ᱟᱴᱠᱟᱨᱚᱜᱼᱟ᱾
ᱦᱮᱸ᱾
ᱡᱚᱛᱚ ᱜᱮ ᱦᱚᱲᱢᱚ ᱠᱚ ᱵᱷᱟᱹᱜᱮ ᱧᱚᱜ ᱛᱟᱦᱮᱱᱟ, ᱯᱷᱤᱴᱯᱷᱟᱴ ᱛᱟᱦᱮᱱᱟ᱾ ᱦᱳᱭ ᱟᱨ ᱛᱟᱨᱟᱥᱤᱧ ᱵᱮᱲᱟ ᱚᱱᱠᱟᱭ ᱪᱟᱞᱟᱣ ᱵᱟᱲᱟᱭ ᱦᱚᱭᱳᱜ ᱜᱚᱰᱟ ᱠᱚ, ᱢᱟᱱᱮ ᱱᱤᱡᱮ ᱢᱟᱱᱮ ᱥᱴᱨᱚᱝ ᱧᱚᱜ ᱵᱩᱡᱷᱟᱹᱜ ᱜᱮᱭᱟ, ᱦᱚᱲᱢᱚ ᱡᱤᱣᱤ ᱠᱚ ᱠᱟᱹᱴᱤᱡ ᱨᱟᱣᱟᱞ ᱧᱚᱜ ᱵᱩᱡᱷᱟᱹᱜ ᱜᱮᱭᱟ᱾
ᱦᱮᱸ ᱦᱮᱸ, ᱵᱚᱞ
ᱦᱳᱭ ᱟᱹᱰᱤ ᱥᱟᱺᱜᱤᱧ ᱥᱟᱺᱜᱤᱧ ᱚᱱᱠᱟᱜ ᱫᱷᱟᱢᱟᱠᱟ ᱞᱟᱠᱷ ᱴᱟᱠᱟ ᱠᱚᱨᱮᱱᱟᱜ ᱞᱮ ᱠᱷᱮᱞ ᱵᱟᱲᱟᱭ ᱜᱮᱭᱟ, ᱚᱱᱠᱟ ᱠᱚᱞᱮᱡᱽ ᱴᱤᱢ ᱠᱚᱨᱮᱱᱟᱜ ᱠᱚᱞᱮᱡᱽ ᱨᱮᱱᱟᱜ ᱟᱹᱰᱤᱜᱟᱱ ᱚᱱᱮ ᱟᱹᱰᱤ ᱜᱟᱱ ᱞᱮ ᱴᱨᱚᱯᱤᱠ ᱠᱚᱞᱮ ᱟᱹᱜᱩ ᱟᱠᱟᱫᱟ, ᱟᱹᱰᱤ ᱜᱟᱱ ᱢᱟᱱᱮ ᱠᱚᱞᱮᱡᱽ ᱴᱤᱢ ᱚᱝᱠᱟ ᱢᱮᱱᱟᱭ ᱛᱟᱞᱮᱭᱟ ᱠᱳᱪ ᱫᱤᱹᱢ ᱦᱤᱞᱳᱜ ᱥᱮᱛᱟᱜ ᱨᱮᱞᱮ ᱪᱟᱞᱟᱜᱼᱟ᱾
ᱦᱮᱸ ᱦᱮᱸ᱾
ᱞᱟᱹᱭᱼᱟᱭ ᱟᱸ ᱠᱳᱪᱤᱝ ᱢᱟᱥᱴᱟᱨ ᱫᱚ ᱫᱚᱢᱮ ᱠᱚ ᱮᱜᱮᱨ ᱜᱮᱭᱟ, ᱟᱫᱚ ᱮᱸ ᱩᱱᱠᱩ ᱫᱚᱠᱚ ᱞᱟᱹᱭ ᱫᱟ ᱡᱮ, ᱩᱱᱠᱩ ᱫᱚᱠᱚ ᱞᱟᱹᱭ ᱜᱮᱭᱟ ᱡᱮ ᱟᱞᱮ ᱫᱚᱞᱮ ᱮᱜᱮᱨ ᱜᱮᱭᱟ ᱠᱤᱱᱛᱩ ᱟ ᱟᱯᱮ ᱟᱞᱮ ᱢᱟᱭᱤᱰ ᱨᱮ ᱟᱞᱚᱯᱮ ᱦᱟᱛᱟᱣᱼᱟ, ᱵᱟᱠᱷᱟᱱ ᱞᱟᱹᱭ ᱟᱯᱮ ᱱᱩᱭ ᱠᱩᱪ ᱫᱚᱢᱮ ᱮᱜᱮᱨ ᱠᱟᱱᱟᱭ, ᱟᱫᱚ ᱵᱟᱞᱮ ᱦᱤᱡᱩᱜᱼᱟ᱾ ᱚᱠᱟ ᱫᱚ ᱵᱟᱝ, ᱟᱯᱮᱭᱟᱜ ᱵᱷᱩᱞ ᱡᱟᱛᱮ ᱥᱩᱫᱷᱨᱟᱹᱜᱽ ᱢᱟ ᱚᱱᱟ, ᱚᱱᱟ ᱞᱮ ᱪᱮᱥᱴᱟᱭᱟ ᱟᱞᱮ ᱫᱚ᱾ ᱟᱞᱮ ᱫᱚ ᱵᱟᱝ ᱞᱮ ᱞᱟᱹᱭ ᱭᱟᱼᱭᱟ ᱡᱮ ᱱᱩᱭ ᱯᱞᱮᱭᱟᱨ ᱵᱷᱟᱜᱤ ᱵᱟᱭ ᱫᱟᱲᱮᱭᱟᱜᱽ ᱠᱟᱱᱟ, ᱟᱞᱮ ᱫᱚ ᱞᱟᱹᱭ ᱭᱟᱞᱮ ᱡᱮ ᱟᱢ ᱵᱷᱟᱜᱮ ᱧᱚᱜᱽ ᱵᱟᱢ ᱠᱷᱮᱞ ᱠᱟᱱᱟ, ᱠᱟᱹᱴᱤᱡᱽ ᱵᱷᱟᱜᱮ ᱧᱚᱜ ᱠᱷᱹᱮᱞ ᱢᱮ᱾
ᱦᱩᱸ ᱦᱩᱸ᱾
ᱦᱮᱸ, ᱵᱟᱝ?
ᱦᱩᱸ᱾ ᱡᱟᱦᱟᱸ ᱚᱯᱷᱥᱟᱭᱤᱴ ᱵᱮᱱ ᱞᱟᱹᱭ ᱠᱮᱫ ᱫᱚ ᱚᱯᱷᱥᱟᱭᱤᱴ, ᱮᱸ ᱚᱯᱷᱥᱟᱭᱤᱴ ᱫᱚ ᱵᱚᱞ ᱥᱟᱞᱟᱜᱽ ᱵᱤᱱ ᱵᱚᱞᱚ ᱞᱮᱱᱠᱷᱟᱱ ᱚᱯᱷᱥᱟᱭᱤᱴ ᱵᱟᱠᱚ ᱢᱟᱱᱟᱣᱟ, ᱛᱚᱵᱮ ᱮᱴᱟᱜ ᱯᱞᱮᱭᱟᱨ ᱵᱚᱞᱚ ᱵᱟᱝ ᱜᱟᱱᱚᱜᱼᱟ᱾
ᱦᱳᱭ, ᱮᱠᱫᱚᱢ ᱮᱠᱫᱚᱢ, ᱡᱩᱫᱤ ᱪᱮᱜᱽ ᱠᱚ ᱞᱟᱹᱭᱟ, ᱡᱩᱫᱤ ᱟᱢᱜᱮ ᱯᱩᱨᱟᱹ ᱴᱟᱱᱟᱣ ᱟᱹᱜᱩᱭ ᱮᱫᱟᱢ ᱛᱟᱦᱞᱮ ᱠᱷᱟᱱ ᱫᱚ ᱡᱩᱫᱤ ᱟᱢᱜᱮᱢ ᱜᱳᱞᱟ ᱛᱟᱦᱚᱞᱮ ᱠᱷᱟᱱ ᱫᱚ ᱴᱷᱤᱠ ᱜᱮᱭᱟ, ᱟᱨ ᱡᱩᱫᱤ ᱟᱢ ᱟᱹᱜᱩ ᱠᱟᱛᱮ ᱛᱮᱫᱽ ᱦᱟᱱᱤᱴᱟᱜ ᱯᱞᱮᱭᱟᱨ ᱮᱢ ᱟᱠᱟᱫᱮᱭᱟ ᱛᱟᱦᱞᱮ ᱠᱷᱟᱱ ᱚᱱᱟ ᱫᱚ ᱚᱯᱷᱥᱟᱭᱤᱴ᱾
ᱦᱮᱸᱻ᱾
ᱦᱟᱹᱱᱤ ᱡᱩᱫᱤ ᱞᱟᱦᱟ ᱨᱮ ᱵᱚᱞᱚ ᱜᱚᱫ ᱱᱟ᱾
ᱡᱟᱦᱟᱸᱭ ᱴᱷᱮᱱ ᱵᱚᱞ ᱢᱮᱱᱟᱜᱼᱟ, ᱩᱱᱤ ᱫᱚ ᱵᱚᱞᱚ ᱫᱟᱲᱮᱜᱼᱟ᱾
ᱦᱚᱸ ᱩᱱᱤ ᱫᱚ ᱵᱚᱞᱚ ᱫᱟᱲᱮᱜᱼᱟ᱾ ᱪᱮᱫᱟᱜ ᱥᱮ ᱩᱱᱤ ᱴᱷᱮᱱ ᱫᱚ ᱨᱟᱱᱤᱝ ᱵᱳᱞ ᱢᱮᱱᱟᱜ ᱟᱥᱮ, ᱩᱱᱤ ᱫᱚ ᱵᱚᱞᱚ ᱫᱟᱲᱮᱭᱟᱜᱼᱟ ᱮ᱾ ᱢᱮᱱᱠᱷᱟᱱ ᱨᱟᱱᱤᱝ ᱯᱞᱮᱭᱟᱨ ᱡᱩᱫᱤ, ᱟᱨᱚ ᱡᱩᱫᱤ ᱮᱴᱟᱜᱤᱡᱽ ᱯᱞᱤᱭᱟᱨ ᱮ ᱮᱢᱟᱭᱟ ᱚᱱᱠᱟ ᱠᱷᱟᱡᱽ ᱫᱚ ᱵᱟᱭ ᱜᱟᱱᱚᱜᱼᱟ᱾
ᱦᱮᱸ ᱚᱱᱠᱟ ᱫᱚ ᱵᱟᱝ ᱜᱟᱱᱚᱜᱼᱟ ᱚᱯᱷᱥᱟᱭᱤᱴ ᱠᱚ ᱮᱢᱟᱢᱟ᱾
ᱦᱳᱭ᱾ ᱚᱸᱰᱮ ᱦᱟᱜᱽ, ᱟᱨ ᱤᱧ ᱫᱚ ᱚᱯᱷᱥᱟᱭᱤᱰ ᱠᱷᱮᱞ ᱫᱚ ᱪᱮᱫᱟᱜᱽ ᱤᱧ ᱠᱩ, ᱵᱷᱟᱜᱤᱧ ᱠᱩᱥᱤᱭᱟᱜᱼᱟ, ᱟᱨᱚ ᱢᱟᱱᱮ ᱪᱮᱫ ᱠᱩᱹᱞᱮᱭ ᱠᱤᱯᱟᱨᱟᱜ ᱠᱟᱹᱴᱤᱡ ᱠᱳᱱᱳ ᱦᱮᱰᱮᱠ ᱵᱟᱝ ᱛᱟᱦᱮᱱ ᱛᱟᱭᱟ᱾
ᱦᱩᱸ ᱦᱩᱸ᱾
ᱴᱮᱨ ᱟᱭ ᱠᱤᱯᱟᱨᱴᱟᱜ ᱟᱹᱰᱤ ᱥᱮᱯᱴ ᱨᱮ, ᱥᱮᱯᱴᱤ ᱨᱮ ᱛᱟᱦᱮᱱᱟᱭ᱾
ᱠᱳᱱᱳ ᱵᱚᱛᱚᱨ ᱵᱟᱝ ᱛᱟᱦᱮᱱᱟ᱾
ᱠᱳᱱᱳ ᱵᱚᱛᱚᱨ ᱵᱟᱭ ᱛᱟᱦᱮᱱᱟ᱾
ᱳᱱᱞᱤ ᱥᱤᱝᱜᱮᱞ ᱢᱮᱱ᱾
ᱮᱠᱫᱚᱢ ᱮᱠᱫᱚᱢ᱾ ᱟᱨ ᱡᱟᱦᱟᱸ ᱚᱱᱟ, ᱮᱠᱫᱚᱢ᱾ ᱯᱷᱤᱨᱤ ᱦᱚᱸ ᱯᱷᱤᱨᱤ ᱜᱤ, ᱛᱟᱯᱚᱨᱮ ᱠᱚᱨᱱᱟᱴ ᱠᱚᱢ ᱧᱟᱢ ᱨᱮᱦᱚᱸ ᱢᱟᱱᱮ ᱰᱤ ᱵᱚᱠᱥ ᱵᱟᱭᱨᱮ ᱨᱮᱜᱮᱢ ᱛᱟᱦᱮᱱᱟ᱾ ᱵᱟᱢ ᱵᱚᱞᱚ ᱫᱟᱲᱮᱜᱼᱟ, ᱡᱟᱦᱟᱸᱱᱟᱜᱽ ᱜᱮᱢ ᱧᱟᱢ ᱜᱮ, ᱦᱳᱭ᱾ ᱯᱷᱟᱣᱩᱞᱮᱢ ᱧᱟᱢ ᱨᱮᱦᱚᱸ ᱟᱢ ᱡᱮ, ᱟᱨ ᱵᱤᱱᱟᱹ ᱚᱯᱷᱥᱟᱭᱤᱴ ᱧᱮᱞ ᱢᱮᱥᱮ ᱯᱷᱟᱣᱩᱞᱮᱢ ᱧᱟᱢ ᱢᱟᱱᱮ ᱯᱩᱨᱟᱹ ᱟᱢᱟᱜ ᱜᱩᱞ ᱜᱮᱠᱚ ᱮᱥᱮᱫᱽ ᱜᱚᱫᱽ ᱠᱟᱜᱽ ᱛᱟᱢᱟ᱾
ᱮᱠᱫᱚᱢ᱾
ᱦᱮᱞᱳᱣ᱾ ᱟᱨ ᱯᱷᱟᱣᱩᱞ ᱠᱚ ᱧᱟᱢ ᱨᱮᱦᱚᱸ, ᱚᱱᱮ ᱪᱮᱜᱽ ᱚᱯᱷᱥᱟᱭᱤᱴ ᱠᱷᱮᱞ ᱫᱚ ᱟᱢ ᱰᱤ ᱵᱚᱠᱥ ᱛᱟᱭᱚᱢ ᱨᱮᱜᱮ ᱛᱟᱦᱮᱱ ᱦᱩᱭᱩᱜᱽ ᱛᱟᱢᱟ᱾ ᱡᱚᱠᱷᱚᱱ ᱜᱮ ᱵᱳᱞ ᱞᱟᱦᱟᱭᱮᱱᱟ ᱛᱚᱠᱷ ᱛᱚᱠᱷᱚᱱ ᱜᱮ ᱟᱢᱟᱜ ᱵᱳᱞ ᱠᱚᱭᱚᱜᱽ ᱦᱩᱭᱩᱜᱽ ᱛᱟᱢᱟ ᱵᱳᱞ ᱯᱟᱨᱚᱢ ᱱᱟᱥᱮ ᱵᱟᱝ ᱛᱟᱨᱯᱚᱨᱮ ᱫᱟᱹᱲᱟᱜ ᱦᱩᱭᱩᱜ ᱛᱟᱢᱟ᱾ ᱞᱟᱦᱟᱨᱮ ᱡᱩᱫᱤᱢ ᱫᱟᱹᱲ ᱟᱠᱟᱫᱟ ᱚᱱᱟ ᱚᱯᱷᱥᱟᱭᱤᱴ ᱠᱚ ᱮᱦᱚᱵᱟ ᱟᱨᱠᱤ᱾
ᱦᱮᱸ᱾
ᱚᱯᱷᱥᱟᱭᱤ ᱠᱷᱮᱹᱞ ᱫᱚ ᱟᱹᱰᱤᱴᱟᱜ ᱜᱮ ᱡᱟᱞᱟ ᱜᱮᱭᱟ ᱢᱟᱱᱮ ᱯᱳᱭᱞᱳ ᱯᱳᱭᱞᱳ ᱫᱚᱦᱟᱜᱽ ᱵᱟᱵᱮᱱ ᱵᱩᱡᱷᱟᱹᱣ ᱫᱟᱲᱮᱭᱟᱜ-ᱟ᱾ ᱡᱩᱫᱤ ᱚᱯᱷᱥᱟᱭᱤᱴ ᱠᱚ ᱵᱟᱵᱮᱱ ᱠᱷᱮᱹᱞ ᱵᱟᱲᱟ ᱠᱟᱫᱟ᱾
ᱦᱮᱸ ᱯᱳᱭᱞᱳ ᱯᱳᱭᱞᱳ ᱫᱚᱢᱮ ᱜᱮ ᱡᱷᱟᱢᱮᱞᱟ ᱜᱮᱭᱟ᱾ ᱡᱚᱠᱷᱚᱱ ᱵᱚᱞ ᱦᱤᱡᱩᱜᱼᱟ ᱩᱱᱫᱚ ᱡᱚᱠᱷᱚᱱ ᱡᱚᱠᱷᱚᱱ ᱱᱤᱡᱮ ᱥᱮᱫ ᱵᱚᱞ ᱦᱤᱡᱩᱜᱽ ᱠᱟᱱᱟ ᱩᱱᱫᱚ ᱱᱤᱡᱮ ᱠᱷᱚᱱ ᱱᱤᱡᱮ ᱦᱚᱸ ᱰᱤ ᱵᱚᱠᱥ ᱠᱷᱚᱱ ᱫᱚ ᱩᱰᱩᱜᱽ ᱜᱮ ᱛᱟᱸᱦᱮᱱ ᱦᱩᱭᱩᱜᱼᱟ᱾
ᱦᱩᱸ᱾
ᱩᱱ ᱥᱚᱢᱚᱭ ᱫᱚ
ᱢᱟᱱᱮ ᱚᱱᱟ ᱦᱚᱸ ᱵᱚᱞ ᱠᱷᱮᱹᱞ ᱨᱮᱱᱟᱜ ᱦᱚᱸ ᱡᱩᱫᱤ ᱟᱵᱮᱱᱟᱜ ᱤᱥᱠᱤᱞ ᱠᱚ ᱵᱟᱝ ᱛᱟᱸᱦᱮᱱᱟ ᱥᱮ ᱢᱟᱱᱮ ᱦᱚᱲ ᱪᱮᱫ ᱞᱮᱠᱟ ᱠᱟᱛᱤᱧ ᱠᱟᱭ ᱢᱟᱱᱮ ᱦᱚᱲ ᱪᱮᱫ ᱞᱮᱠᱟ ᱠᱟᱛᱤᱧ ᱠᱷᱤᱡᱽᱞᱟᱹᱣᱮᱭᱟ ᱪᱮᱫ ᱞᱮᱠᱟ ᱤᱥᱠᱤᱞᱤᱧ ᱩᱫᱩᱜᱟ, ᱟᱨ ᱢᱩᱤᱥᱠᱤᱞ ᱠᱚ ᱢᱮᱱ ᱫᱚ ᱟᱨ ᱪᱮᱫ ᱤᱧ ᱞᱟᱹᱭᱟ ᱚᱱᱟ ᱫᱟᱜ ᱡᱟᱹᱯᱩᱫ ᱠᱚᱨᱮ ᱫᱤᱱ ᱠᱚᱨᱮ ᱫᱚ ᱤᱥᱠᱤᱞ-ᱢᱤᱥᱠᱤᱞ ᱠᱚᱫᱚ ᱩᱫᱩᱜ ᱫᱚ ᱵᱟᱝ ᱦᱩᱭᱩᱜ ᱛᱟᱵᱮᱱᱟ᱾ ᱠᱟᱴᱤ ᱦᱚᱸ ᱵᱳᱞ ᱠᱚ ᱵᱮᱱ ᱪᱟᱞᱟᱜᱼᱟ ᱥᱚᱴ ᱜᱮ ᱵᱟᱝ ᱪᱟᱞᱟᱜᱼᱟ ᱡᱟᱦᱟᱸ ᱞᱮᱠᱟ ᱵᱮᱱ ᱢᱚᱱᱮᱭᱟ ᱪᱟᱞᱟᱭ ᱜᱮ ᱵᱟᱝ ᱪᱟᱞᱟᱜᱼᱟ᱾ ᱟᱵᱮᱱ ᱜᱮᱵᱮᱱ, ᱟᱵᱮᱱ ᱜᱮᱵᱮᱱ ᱵᱮᱡᱟᱨ ᱪᱟᱵᱟᱜᱼᱟ᱾ ᱚᱱᱟᱛᱤᱧ ᱞᱟᱹᱭᱫᱟ ᱟᱢ ᱫᱚ ᱢᱟᱱᱮ ᱡᱩᱫᱤ, ᱮᱠᱫᱚᱢ ᱦᱳᱭ᱾
ᱵᱟᱠᱷ ᱫᱚ ᱢᱮᱫᱴᱮᱡ ᱢᱮᱫᱴᱮᱡ᱾
ᱦᱩᱸ, ᱚᱱᱟ ᱠᱚ ᱜᱮ ᱟᱵᱮᱱ ᱫᱚ ᱚᱱᱟ ᱟᱨ ᱟᱹᱰᱤ ᱦᱚᱲᱤᱧ ᱧᱮᱞ ᱠᱮᱜ ᱠᱚᱣᱟ ᱜᱩᱞᱤ ᱠᱚᱨᱮ ᱫᱚᱢᱮ ᱠᱚ ᱠᱤᱨᱤᱭᱟ᱾ ᱢᱮᱱᱠᱷᱟᱱ ᱠᱤᱨᱤ ᱫᱚ ᱵᱚᱫᱚᱞ ᱛᱮ ᱥᱚᱴ ᱞᱮᱠᱷᱟᱱ ᱫᱚ ᱟᱹᱰᱤᱴᱟ ᱜᱮ ᱱᱟᱯᱟᱭᱚᱜᱼᱟ᱾ ᱤᱱᱟᱹᱛᱮ ᱢᱟᱱᱮ ᱠᱤᱯᱟᱨ ᱦᱚᱸ ᱠᱤᱯᱟᱨ ᱦᱚᱸᱭ ᱵᱚᱛᱚᱨᱚᱜᱼᱟ ᱡᱮ ᱦᱮᱸ ᱵᱟᱝ, ᱯᱟᱪᱮᱫ ᱠᱚ ᱜᱳᱞᱟ ᱥᱮ ᱪᱤᱠᱟᱹᱭᱟ ᱠᱚ᱾
ᱚᱱᱟ